ᱦᱮᱞᱳ
ᱦᱩᱸ ᱡᱚᱦᱟᱨ ᱜᱮ᱾
ᱦᱮᱸ ᱡᱚᱦᱟᱨ ᱜᱮ ᱨᱚᱲ ᱠᱚ ᱟᱸᱡᱚᱢ ᱠᱟᱱ ᱛᱟᱞᱤᱧᱟ?
ᱦᱚᱸ ᱟᱸᱡᱚᱢᱚᱜ ᱠᱟᱱᱟ, ᱟᱨ ᱤᱧᱟᱜ ᱟᱸᱡᱚᱢᱚᱜ ᱠᱟᱱᱟ ᱵᱮᱥ ᱜᱮ?
ᱦᱮᱸ ᱮᱠᱫᱚᱢ ᱵᱷᱟᱜᱤ ᱜᱮ ᱟᱸᱡᱚᱢᱚᱜ ᱠᱟᱱᱟ ᱨᱚᱲ ᱫᱚ ᱱᱟᱜ
ᱚ
ᱪᱮᱫ ᱦᱚ ᱵᱟᱝᱟ ᱚᱱᱛᱮ ᱵᱟᱹᱫᱽ ᱥᱮᱱ ᱠᱷᱚᱱᱟᱜ ᱪᱟᱞᱟᱜ ᱦᱩᱭᱩᱜ ᱞᱟᱹᱜᱤᱫ ᱱᱮᱛᱟᱨ ᱦᱟᱸᱜ᱾
ᱰᱟᱝ ᱰᱟᱝᱨᱟ ᱠᱷᱚᱱᱟᱜ ᱠᱚᱫᱚ ᱟᱹᱛᱤᱧ ᱵᱟᱲᱟᱭ ᱦᱩᱭᱩᱜᱼᱟ ᱛᱟᱨᱯᱚᱨᱮ ᱥᱤᱭᱳᱜ ᱠᱚ ᱠᱟᱹᱴᱤᱡ ᱡᱚᱲᱟᱣ ᱵᱟᱲᱟᱭ ᱦᱩᱭᱩᱜ-ᱟ ᱱᱟᱜ᱾
ᱚ ᱟᱪᱪᱷᱟ ᱵᱟᱭ ᱫᱟ ᱛ ᱵᱮᱵ ᱥᱮᱫ ᱫᱚ?
ᱵᱟᱝ ᱥᱮᱛᱟᱜ ᱠᱟᱹᱴᱤᱡ ᱫᱟᱜ ᱧᱚᱜ ᱞᱮᱭᱟ, ᱥᱮᱛᱟᱜ ᱯᱮᱭ ᱨᱮ ᱟᱫᱚ ᱱᱤᱛᱚᱜ ᱫᱚ ᱵᱚᱱᱫᱚ ᱧᱚᱜ ᱠᱟᱜᱼᱟᱭ, ᱵᱟᱝ
ᱚ ᱟᱪᱪᱷᱟ ᱚ᱾ ᱟᱨ ᱰᱟᱝᱨᱤ ᱥᱤᱭᱳᱜ ᱵᱟᱲᱟ ᱠᱚᱣᱟᱢ ᱛᱚ ᱟᱫᱚ᱾
ᱦᱮᱸ ᱰᱟᱝᱨᱤ ᱛᱮᱜᱮ ᱥᱤ ᱵᱟᱲᱟᱭ ᱦᱩᱭᱩᱜ ᱠᱟᱱᱟ ᱱᱟᱦᱮᱞ ᱛᱮᱜᱮ ᱾
ᱚ ᱟᱨ ᱴᱤᱠᱴᱷᱟᱠ ᱠᱚᱫᱚ
ᱚᱱᱟ ᱠᱚᱫᱚ ᱚᱠᱚᱭᱟᱜᱠᱚ ᱵᱟᱹᱱᱩᱜ ᱛᱟᱠᱚᱣᱟ ᱩᱱᱠᱩ ᱫᱚ ᱴᱮᱠᱴᱟᱨ ᱛᱮ ᱠᱩ ᱥᱤ ᱵᱟᱲᱟᱭᱮᱫᱼᱟ᱾ ᱟᱫᱚ ᱟᱞᱮ ᱫᱚ ᱢᱮᱱᱟᱜ ᱛᱩᱞᱩᱡ ᱰᱟᱝᱨᱤ ᱠᱚ ᱟᱫᱚ ᱪᱮᱫ ᱮᱢ ᱪᱤᱠᱟᱹᱭᱟ ᱟᱫᱚ᱾
ᱴᱮᱠᱴᱟᱨ ᱛᱮᱫᱚ ᱟᱹᱰᱤ ᱥᱟᱺᱜᱤᱧ ᱠᱚᱨᱮ ᱢᱮᱱᱟᱜ ᱟᱛᱚ ᱡᱟᱹᱛᱤ ᱫᱚ ᱟᱞᱮ ᱥᱮᱱ ᱫᱚ ᱴᱮᱠ ᱴᱟᱠᱴᱟᱨ ᱠᱚᱫᱚ ᱵᱟᱟᱹᱪᱩᱜᱼᱟ ᱛ ᱰᱟᱝᱨᱤ ᱦᱟᱦᱟᱱ ᱛᱮᱜ ᱥᱤ ᱵᱟᱲᱟ ᱦᱩᱭᱩᱜ ᱠᱟᱱᱟ᱾
ᱚ, ᱟᱯᱮ ᱫᱚ ᱫᱚᱢᱮ ᱦᱚᱲ ᱦᱮᱱᱟᱜ ᱯᱮᱭᱟ ᱥᱮ ᱚᱲᱟᱜ ᱨᱮᱫᱚ?
ᱦᱮᱸ ᱢᱮᱱᱟᱜ ᱞᱮᱜᱮᱭᱟ ᱦᱚᱲ ᱠᱚ
ᱦᱚᱲ ᱫᱚᱢᱮ ᱠᱚ ᱨᱚᱲ ᱮᱜ-ᱟ ᱛᱚ
ᱦᱮᱸ
ᱦᱳᱭ ᱟᱨ ᱛᱚᱵᱮ ᱟᱢ ᱫᱚᱢ ᱦᱟᱡᱟᱨ ᱫᱩᱣᱟᱨᱮᱢ ᱧᱮᱞ ᱠᱟᱫᱟ ᱥᱮ ᱵᱟᱝ ᱢᱩᱨᱥᱤᱫᱟᱵᱟᱫᱽ ᱨᱮᱱᱟᱜ?
ᱦᱮᱸ ᱟᱸᱡᱚᱢ ᱫᱩᱧ ᱟᱸᱡᱚᱢ ᱵᱟᱲᱟ ᱯᱟᱲᱦᱟᱣ ᱵᱟᱲᱟ ᱦᱩᱭᱩ ᱠᱟᱱᱟ ᱾ ᱟᱫᱚ ᱧᱮᱞ ᱫᱚ ᱦᱟᱸᱜ ᱟᱹᱣᱨᱤᱧ ᱪᱟᱞᱟᱜ-ᱟ᱾ ᱠᱟᱹᱴᱤᱡ ᱞᱟᱹᱭᱟᱹᱧ ᱢᱮᱥᱮ ᱚᱠᱟ ᱞᱮᱠᱟ ᱚᱱᱛᱮ ᱨᱮ ᱵᱟᱲᱟᱭ ᱠᱷᱟᱱ
ᱦᱚᱸ ᱵᱟᱰᱟᱭ ᱜᱮᱭᱟᱹᱧ ᱚᱸᱰᱮ ᱫᱚ ᱱᱚᱵᱟᱵ ᱮ ᱛᱟᱦᱮᱸ ᱠᱟᱱᱟ ᱨᱟᱡᱟ ᱫᱚ ᱦᱮᱸ ᱡᱚᱠᱷᱚᱱ ᱤᱝᱨᱮᱡᱽ ᱡᱚᱠᱷᱚᱱ ᱤᱝᱜᱮᱡᱽ ᱠᱚ ᱛᱟᱦᱮᱱ ᱠᱟᱱ ᱛᱟᱦᱮᱱᱟ
ᱦᱩᱸ
ᱩᱱ ᱚᱠᱛᱮ ᱨᱮ᱾ ᱚᱱᱟ ᱦᱟᱡᱟᱨ ᱫᱩᱭᱟᱹᱨ ᱫᱚᱠᱚ ᱵᱮᱭᱱᱟᱣ ᱞᱮᱫᱟ᱾ ᱩᱱᱤ ᱨᱟᱡᱟᱭ ᱵᱮᱱᱟᱣ ᱞᱮᱫᱟ ᱛᱟᱦᱮᱸᱫ ᱚᱱᱟᱫᱚ ᱦᱟᱡᱟᱨ ᱴᱤ ᱫᱩᱣᱟᱹᱨ ᱦᱮᱱᱟᱜ-ᱟ ᱟᱨ
ᱤᱭᱟᱹ ᱛᱤᱱᱟᱹᱜ ᱦᱟᱡᱟᱨ ᱴᱤ ᱢᱚᱫᱫᱷᱮ ᱨᱮ
ᱛᱤᱱᱟᱹᱜ ᱫᱩᱣᱟᱹᱨ ᱪᱚ ᱚᱱᱟ ᱫᱚ ᱤᱭᱟᱹ ᱜᱮᱭᱟ ᱵᱚᱞᱮ ᱥᱟᱹᱨᱤᱱᱟᱜ ᱫᱩᱭᱟᱹᱨ ᱫᱚ ᱵᱟᱝ ᱠᱟᱱᱟ ᱚᱱᱟ ᱫᱚ᱾ ᱟᱫᱚ ᱚᱱᱟ ᱫᱚᱠᱚ ᱵᱮᱱᱟᱣ ᱞᱮᱫᱟ ᱦᱟᱡᱟᱨ ᱴᱤ ᱫᱩᱣᱟᱹᱨ ᱫᱚ ᱱᱤᱭᱟᱹ ᱠᱟᱨᱚᱱ ᱛᱮ ᱠᱟᱨᱚᱱ ᱨᱟᱡᱟ ᱡᱮᱢᱚᱱ ᱩᱱᱠᱩ ᱡᱟᱦᱟᱸᱭ ᱤᱭᱟᱹ ᱠᱚ ᱤᱝᱨᱮᱡᱽ ᱠᱚ ᱵᱟᱠᱚ ᱵᱩᱡᱷᱟᱹᱣ ᱫᱟᱲᱮᱜᱭᱟᱜ ᱢᱟ ᱚᱠᱟᱴᱟᱝ ᱵᱟᱠ ᱵᱩᱡᱷᱟᱹᱣ ᱫᱟᱲᱮᱭᱟᱜ ᱢᱟ, ᱥᱟᱹᱨᱤᱱᱟᱜ ᱫᱩᱣᱟᱹᱨ ᱠᱟᱱᱟ ᱚᱠᱟᱴᱟᱝ ᱟᱥᱚᱞ ᱥᱮ ᱱᱚᱠᱚᱞ ᱫᱩᱣᱟᱹᱨ ᱠᱟᱱᱟ᱾ ᱚᱱᱟ ᱠᱷᱟᱹᱛᱤᱨ ᱩᱱᱟᱹᱜ ᱚᱱᱟ ᱠᱷᱟᱹᱛᱤᱨ ᱫᱩᱣᱟᱹᱨ ᱫᱚᱠᱚ ᱵᱮᱱᱟ ᱠᱟᱫᱟ ᱦᱳᱭ ᱵᱟᱡᱟᱨ ᱴᱤ ᱢᱚᱫᱽᱫᱷᱮ ᱨᱮ ᱮᱠᱥᱚᱴᱤ ᱫᱚ ᱱᱚᱠᱚᱞᱟᱜ ᱠᱟᱱᱟ ᱾
ᱦᱩᱸ
ᱦᱳᱭ
ᱢᱟᱱᱮ ᱚᱱᱟ ᱫᱚ ᱥᱩᱫᱷᱩ ᱫᱩᱣᱟᱹᱨ ᱞᱮᱠᱟ ᱚᱱᱟ ᱫᱚ ᱥᱩᱫᱷᱩ ᱫᱩᱣᱟᱹᱨ ᱜᱮ ᱠᱚ ᱛᱮᱭᱟᱨ ᱠᱟᱜᱼᱟ ᱾ ᱚᱱᱟ ᱫᱚ ᱡᱟᱦᱟᱸ ᱛᱤᱱᱟᱹᱜ ᱴᱷᱮᱞᱟᱣ ᱛᱮᱦᱚᱸᱢ ᱵᱟᱢ ᱡᱷᱤᱡ ᱫᱟᱲᱮᱭᱟᱜ-ᱟ ᱚᱱᱟ ᱫᱚ
ᱦᱳᱭ, ᱟᱨ ᱪᱮᱫ ᱠᱚᱪᱚ ᱥᱟᱯᱟᱵ ᱠᱚ ᱦᱮᱱᱟᱜ-ᱟ ᱥᱮᱫᱟᱭ ᱨᱮᱱᱟᱜ ᱥᱟᱯᱟᱵ ᱠᱚᱨᱮ ᱨᱟᱡᱟ ᱦᱟᱜ ᱵᱚᱨᱞᱚᱝ ᱠᱚ ᱡᱟᱦᱟᱸ ᱨᱮ ᱠᱚ ᱵᱤᱪᱟᱹᱨᱮᱫ ᱛᱟᱦᱮᱱᱟ ᱚᱱᱟ ᱠᱚ ᱪᱮᱫ ᱠᱚᱨᱮ ᱠᱚ ᱡᱚᱢ ᱧᱩᱭᱮᱫ ᱛᱟᱦᱮᱱᱟ ᱟᱨᱦᱚᱸ ᱨᱟᱡᱟᱣᱟᱜ ᱟᱝᱜᱨᱚᱵᱽ ᱠᱚ ᱪᱮᱬᱮ ᱠᱚ ᱥᱮᱫᱟᱭ ᱨᱮᱱ ᱛᱟᱭᱟᱱ ᱠᱚ ᱦᱮᱱᱟᱜ ᱠᱚᱣᱟ᱾
ᱱᱮᱛᱟᱨ ᱦᱚᱸ ᱚᱱᱠᱟ ᱢᱮᱱᱟᱜ ᱠᱚ ᱜᱮᱭᱟ ᱥᱮ ᱵᱟᱝᱟ?
ᱢᱮᱱᱟᱜ ᱠᱚ ᱜᱮᱭᱟ
ᱟᱨ ᱚᱱᱠᱟ ᱱᱮᱛᱟᱨ ᱫᱟᱬᱟᱱ ᱠᱚ ᱪᱟᱞᱟᱣ ᱵᱟᱲᱟ ᱦᱚᱪᱚᱣᱟᱜ ᱠᱟᱱᱟ ᱥᱮ ᱢᱟ ᱫᱟᱬᱟᱱ ᱠᱚ ᱧᱮᱧᱮᱞ ᱠᱚ
ᱪᱟᱞᱟᱣ ᱵᱟᱲᱟ ᱦᱚᱪᱚᱣᱟᱜ ᱜᱮᱭᱟ ᱯᱷᱳᱱ ᱫᱚ ᱵᱟᱠᱚ ᱟᱫᱮᱨ ᱦᱚᱪᱚᱣᱟᱜ-ᱟ ᱵᱷᱤᱛᱨᱤ ᱫᱚ
ᱚ ᱵᱟᱦᱨᱮ ᱠᱷᱚᱱᱟᱜ ᱜᱮ ᱧᱮᱞ
ᱦᱳᱭ ᱵᱟᱨᱦᱮ ᱠᱷᱚᱱᱟᱜ ᱜᱮ ᱧᱮᱞ ᱵᱟᱲᱟᱭ ᱢᱮ ᱟᱨ ᱚᱱᱟ ᱵᱟᱪᱪᱟᱣᱞᱤ ᱛᱚᱠ ᱠᱚ ᱢᱮᱛᱟᱜ ᱫᱚ ᱡᱟᱦᱟᱸ ᱚᱱᱮ ᱤᱭᱟᱹ ᱞᱮᱫ ᱫᱚᱠᱚ ᱵᱮᱱᱟᱣ ᱞᱮᱫ ᱫᱚᱠᱚ ᱟᱹᱰᱤ ᱟᱭᱢᱟ ᱦᱚᱲ ᱠᱚ ᱜᱚᱡ ᱞᱮᱱᱟ ᱚᱱᱟ ᱟᱸᱡᱚᱢ ᱛᱮ ᱚᱱᱟ ᱢᱮᱱᱟᱜ-ᱟ᱾ ᱞᱟᱪ ᱵᱷᱤᱛᱨᱤ ᱨᱮᱱ ᱜᱤᱫᱽᱨᱟᱹ ᱠᱚ ᱜᱚᱡ ᱞᱮᱱᱟ᱾ ᱚᱱᱟ ᱥᱟᱰᱮ ᱟᱸᱡᱚᱢ ᱛᱮ ᱚᱱ ᱚᱱᱠᱟ ᱥᱟᱰᱮᱭᱟ ᱚᱱᱟ ᱫᱚ
ᱦᱟᱲᱟᱢ ᱵᱩᱲᱦᱤ ᱡᱚᱛᱚ ᱠᱚ ᱜᱚᱡ ᱪᱟᱵᱟ ᱞᱮᱱᱟ᱾
ᱦᱩᱸ ᱟᱯᱮ ᱟᱯᱮ ᱚᱸᱰᱮ ᱠᱷᱚᱱ ᱫᱚ ᱛᱤᱱᱟᱹᱜ ᱜᱟᱱ ᱥᱟᱺᱜᱤᱧᱚᱜ-ᱟ ᱛᱟᱦᱚᱞᱮ ᱚᱱᱟ ᱫᱚ?
ᱡᱟᱹᱥᱛᱤ ᱫᱚ ᱵᱟᱝ ᱚᱱᱠᱟ ᱛᱤᱨᱤᱥ ᱢᱤᱱᱤᱴ ᱜᱟᱱ ᱞᱟᱜᱟᱜᱼᱟ ᱢᱤᱫ ᱜᱷᱚᱱᱴᱟ ᱦᱳᱭ
ᱚᱱᱟ ᱞᱟᱹᱭ ᱞᱮᱱᱠᱷᱟᱱ ᱠᱩᱲᱤ ᱛᱤᱨᱤᱥ ᱠᱤᱞᱳᱢᱤᱴᱟᱨ ᱨᱮᱱᱟᱜ ᱥᱟᱜᱤᱧ ᱦᱚᱜᱼᱟ᱾
ᱦᱳᱭ ᱦᱳᱭ ᱩᱱᱟᱹᱜ ᱥᱟᱺᱜᱤᱧ ᱜᱮ ᱦᱩᱭᱩᱜ ᱠᱟᱱᱟ
ᱚ ᱟᱯᱮ ᱥᱮᱱ ᱠᱷᱚᱱ ᱟᱞᱮᱮᱥᱮᱱ ᱠᱷᱚᱱ ᱫᱚ ᱟᱹᱰᱤᱜᱮ ᱟᱹᱰᱤᱜᱮ ᱥᱟᱺᱜᱤᱧᱱᱟᱜ-ᱟ ᱟᱞᱮ ᱥᱮᱱ ᱠᱷᱚᱱ ᱫᱚ ᱥᱩᱫᱩ ᱟᱸᱡᱚᱢ ᱛᱮ ᱟᱸᱡᱚᱢ ᱵᱟᱲᱟ ᱦᱩᱭ ᱠᱟᱱᱟ ᱯᱟᱲᱦᱟᱣ ᱵᱟᱲᱟ ᱦᱩᱭ ᱠᱟᱱᱟ ᱵᱳᱭ ᱠᱚᱨᱮ ᱛᱚ ᱧᱮᱧᱮᱞ ᱫᱚ ᱦᱟᱸᱜ ᱵᱟᱝ ᱪᱟᱞᱟᱣ ᱵᱟᱲᱟ ᱦᱩᱭ ᱠᱟᱱᱟ
ᱚ ᱟᱪᱪᱷᱟ ᱡᱟᱦᱟᱸ ᱛᱤᱥ ᱦᱤᱡᱩᱜ ᱯᱮ ᱟᱹᱰᱤ ᱵᱮᱥ ᱡᱟᱭᱜᱟ ᱠᱟᱱᱟ ᱱᱚᱣᱟ ᱦᱟᱡᱟᱨ ᱫᱩᱣᱟᱨ ᱫᱚ ᱟᱨ ᱩᱱᱤ ᱥᱤᱝᱜᱟᱨᱮᱢ ᱧᱮᱞ ᱠᱟᱫᱤ ᱜᱤᱭᱟ ᱥᱮ ᱚᱨᱤᱡᱤᱛ ᱥᱤᱝ
ᱦᱩᱸ ᱦᱳᱭ ᱦᱳᱭ
ᱦᱳᱭ ᱩᱱᱤ ᱦᱚᱸ ᱟᱞᱮ ᱥᱮᱱᱤᱡ ᱠᱟᱱ ᱜᱮᱭᱟᱭ
ᱚ ᱚᱱᱟ ᱠᱚᱛᱮ ᱦᱚᱸ ᱥᱮᱨᱮᱧ ᱠᱚᱦᱚᱸ ᱛᱚᱭ ᱵᱮᱱᱟᱣ ᱵᱟᱲᱟ ᱟᱠᱟᱫ ᱜᱮᱭᱟ
ᱦᱮᱸ ᱦᱮᱸ ᱟᱹᱰᱤ ᱵᱮᱥ ᱵᱩᱡᱷᱟᱹᱜ ᱜᱮᱭᱟ ᱢᱟᱱᱮ ᱟᱞᱮ ᱥᱮᱫ ᱚᱱᱟ ᱜᱟᱸᱜᱟ ᱠᱚ ᱢᱮᱱᱟᱜᱼᱟ ᱚᱱᱟᱛᱮ ᱞᱟᱹᱣᱠᱟᱹ ᱛᱮᱞᱮ ᱯᱟᱨᱚᱢᱚᱜᱼᱟ ᱦᱟᱱᱟ ᱥᱟ ᱡᱟᱫᱣᱟᱨᱤ ᱧᱮᱧᱮᱞ
ᱚᱱᱟᱫᱚ ᱮᱠᱷᱮᱱ ᱩᱱᱠᱩ ᱤᱭᱟ. ᱣᱟᱜ ᱛᱟᱦᱮᱸ ᱠᱟᱱᱟ ᱨᱟᱡᱟ ᱢᱟᱞᱤᱜ ᱛᱚ ᱩᱱᱠᱩ ᱚᱱᱟ ᱢᱤᱫ ᱢᱤᱫᱴᱟᱝ ᱥᱟᱜ ᱨᱮᱫᱚ ᱚᱱᱟ ᱢᱩᱥᱞᱟᱹ ᱟᱟᱜ ᱢᱮᱱᱟᱜᱼᱟ ᱢᱩᱥᱞᱤᱢ ᱠᱚᱣᱟᱜ ᱛᱚᱠᱷᱚᱱ ᱜᱮᱠᱚ ᱚᱸᱰᱮᱠᱩ ᱡᱷᱤᱡᱟ ᱡᱚᱠᱷᱚᱱ ᱤᱭᱟᱹ ᱢᱚᱦᱚᱨᱚᱢ ᱦᱩᱭᱩᱜ ᱛᱟᱠᱚᱣᱟ ᱛᱚᱠᱷᱚᱱ
ᱦᱩᱸ ᱦᱩᱸᱸ
ᱢ
ᱟᱞᱮᱥᱮᱱ ᱫᱚ ᱦᱟᱸᱜ ᱚᱱᱠᱟᱱ ᱧᱮᱞ ᱡᱚᱝ ᱡᱟᱭᱜᱟ ᱠᱚᱫᱚ ᱛᱮᱢᱚᱱ ᱫᱚ ᱵᱟᱹᱱᱩᱜ ᱟᱠᱟ-ᱟ
ᱚ
ᱥᱩᱫᱩ ᱢᱟᱱᱮ ᱞᱟᱹᱭᱟᱠᱚ ᱡᱮᱴᱟ ᱢᱤᱫᱴᱟᱝ ᱛᱚᱯᱚᱵᱚᱱ ᱮᱢ ᱟᱸᱡᱚᱢ ᱵᱟᱲᱟ ᱟᱠᱟᱜᱼᱟ?
ᱤᱧᱚᱜ ᱟᱸᱡᱚᱢᱟ ᱠᱟᱜᱼᱟ
ᱦᱮᱸ
ᱵᱟᱹᱧ ᱟᱸᱡᱚᱢ ᱟᱠᱟᱫᱟ
ᱚᱱᱟ ᱫᱚ ᱚᱱᱮ ᱨᱟᱢ ᱞᱚᱠᱠᱷᱚᱱ ᱵᱚᱱᱟᱵᱟᱥ ᱠᱤᱱ ᱪᱟᱞᱟᱣ ᱞᱮᱱ ᱫᱚ
ᱦᱮᱸ
ᱦᱳᱭ ᱩᱱ ᱚᱛᱚ ᱜᱮ ᱚᱱᱟ ᱫᱚᱠᱚ ᱛᱩᱯᱚᱵᱚᱱ ᱠᱚ ᱚᱱᱠᱟ ᱠᱚ ᱞᱟᱹᱭ ᱵᱟᱲᱟᱭᱟ ᱛᱩᱯᱚᱵᱚᱱ ᱵᱚᱱᱚᱵᱟᱥ ᱠᱤᱱ ᱪᱟᱞᱟᱣ ᱢᱮᱱᱫᱚ ᱤᱱᱠᱷᱮ
ᱚ ᱟᱨ ᱪᱮᱫ ᱞᱮᱠᱟᱱᱟ ᱚᱱᱟ ᱫᱚ?
ᱪᱷᱤᱛᱟ ᱦᱚᱨᱚᱱ ᱠᱚ ᱦᱩᱭ ᱵᱟᱲᱟ ᱞᱮᱱ ᱫᱚ
ᱚ ᱟᱪᱪᱷᱟ
ᱟ ᱚᱸᱰᱮᱮ ᱟᱞᱮ ᱡᱟᱹᱥᱛᱤ ᱥᱟᱺᱜᱤᱧ ᱫᱚ ᱵᱟᱝ ᱟᱞᱮ ᱥᱮᱱ ᱠᱷᱚᱱ ᱥᱩᱨᱩᱜ ᱜᱮᱭᱟ ᱟᱫᱚ ᱢᱤᱫ ᱫᱷᱟᱣ ᱜᱮ ᱪᱟᱞᱟᱣ ᱵᱟᱲᱟ ᱦᱩᱭ ᱞᱮᱱ ᱛᱟᱦᱮᱸᱫ
ᱪᱮᱫ ᱠᱚ ᱢᱮᱱᱟᱜ ᱟ ᱚᱱᱰᱮ ᱫᱚ?
ᱦᱮᱸ ᱚᱱᱟᱫᱚ ᱪᱮᱫ ᱦᱚᱸ ᱚᱱᱠᱟ ᱫᱚ ᱵᱟᱹᱪᱩᱜ ᱠᱚᱣᱟ ᱩᱱᱠᱤᱱ ᱨᱟᱢ ᱞᱚᱠᱷᱚᱱ ᱪᱷᱤᱛᱟᱹ ᱠᱚᱣᱟᱜ ᱢᱟᱱᱮ ᱩᱱᱠᱩᱣᱟᱜ ᱢᱩᱨᱛᱤ ᱠᱚ ᱢᱮᱱᱟᱜ ᱠᱟᱜᱼᱟ ᱟᱨ ᱚᱠᱠᱟ ᱨᱮᱠᱤᱱ ᱛᱚᱯᱚᱥᱭᱟ ᱞᱮᱫᱼᱟ ᱛᱚ ᱩᱱᱠᱤᱱ ᱵᱚᱱᱚᱵᱟᱥ ᱠᱤᱱ ᱪᱟᱞᱟᱣ ᱞᱮᱱᱟ ᱛᱚ ᱟᱞᱮ
ᱦᱮᱸ ᱦᱮᱸ
ᱟᱨ ᱨᱟᱵᱚᱱ ᱱᱚᱰᱮ ᱤᱛᱟᱹ ᱡᱮᱢᱚᱱ ᱦᱚᱨᱚᱱ ᱞᱮᱫ ᱤᱭᱟᱹ ᱠᱷᱚᱱᱟᱜ ᱤᱫᱤ ᱞᱮᱫᱟ ᱛᱚ ᱚᱸᱰᱮ ᱚᱱᱟ ᱡᱟᱭᱜᱟ ᱠᱚ ᱠᱟᱹᱴᱤᱡ ᱞᱮ ᱧᱮᱞ ᱵᱟᱲᱟ ᱠᱮᱜ-ᱟ
ᱚ ᱦᱳ
ᱦᱮ
ᱟᱨ ᱚᱱᱟ ᱠᱳᱞᱠᱟᱛᱟ ᱨᱮ ᱢᱮᱢᱳᱨᱤᱭᱟᱞ ᱵᱷᱮᱠᱴᱳᱨᱤᱭᱟᱞ ᱫᱚᱢ ᱧᱮᱞ ᱟᱠᱟᱫᱟ ᱥᱮ ᱵᱟᱝ ᱵᱷᱮᱠᱴᱳᱨᱤᱭᱟᱞ ᱢᱮᱢᱳᱨᱤᱭᱟᱞ ᱫᱚ
ᱧᱮᱞ ᱫᱚ ᱵᱟᱝ ᱧᱮᱞ ᱵᱟᱲᱟ ᱦᱩᱭᱩ ᱟᱠᱟᱱᱟ ᱚᱱᱮ ᱯᱟᱲᱦᱟᱣ ᱵᱟᱲᱟ ᱠᱚᱜᱮ ᱮᱢ ᱤᱭᱟᱹ ᱵᱟᱲᱟ ᱦᱩᱭ ᱟᱠᱟᱱᱟ ᱟᱫᱚ ᱧᱮᱞ ᱫᱚ ᱩᱱᱟᱹᱜ ᱵᱟᱝ ᱪᱟᱞᱟᱣ ᱵᱟᱲᱟ ᱦᱩᱭᱩ ᱟᱠᱟᱱᱟ
ᱚ ᱟᱪᱪᱷᱟ ᱟᱨ ᱛᱟᱡᱢᱚᱦᱚᱞ
ᱟᱡᱢᱚᱱᱚᱜ-ᱟ ᱠᱤᱥᱛᱤ ᱠᱷᱚᱱ ᱢᱤᱫᱷᱟ ᱠᱚ ᱤᱫᱤᱭᱮᱫ ᱠᱚᱣᱟ ᱛᱚ ᱪᱟᱞᱟᱣ ᱫᱚ ᱵᱟᱹᱧ ᱪᱟᱞᱟᱣ ᱠᱟᱱᱟ ᱤᱧ ᱫᱚ ᱤᱧ ᱫᱚ ᱟᱹᱰᱤ ᱜᱟᱱ ᱟᱹᱰᱤ ᱡᱟᱭᱜᱟ ᱨᱮᱜᱮ ᱧᱮᱞ ᱫᱚ ᱵᱟᱹᱧ ᱪᱟᱞᱟᱣ ᱟᱠᱟᱱᱟ ᱱᱟᱦᱟᱜ
ᱚ ᱟᱪᱷᱟ ᱤᱭᱟᱹ ᱟᱢᱮᱢ ᱵᱟᱲᱟᱭᱟ ᱛᱟᱡᱽᱢᱚᱦᱚᱞ ᱪᱮᱫ ᱞᱟᱹᱜᱤᱫ ᱠᱚ ᱵᱮᱱᱟᱣ ᱞᱮᱫᱟ
ᱛᱟᱡᱽᱢᱚᱦᱚᱞ ᱚᱱᱮ ᱪᱤᱞᱟᱹᱭ ᱛᱟ ᱪᱮᱛᱟᱱ ᱨᱮᱠᱚᱭ ᱪᱤᱞᱤ ᱥᱟᱦᱟᱡᱟᱱ ᱥᱮ ᱪᱮᱫ ᱛᱟᱭᱚᱢ ᱛᱮ ᱫᱚ ᱵᱟᱹᱧ ᱵᱟᱲᱟᱭᱮᱫ ᱱᱟᱦᱟᱜ ᱚᱱᱠᱟ ᱫᱚ
ᱦᱮᱸ ᱦᱮᱸ ᱦᱮᱸ ᱛᱟᱦᱞᱮ
ᱚ ᱩᱱᱤ ᱟᱡ ᱵᱟᱹᱦᱩ ᱥᱮ ᱩᱱᱤ ᱨᱟᱠ ᱛᱮ ᱠᱚᱨᱟᱣ ᱵᱮᱱᱟᱣ ᱞᱮᱫ ᱦᱚᱴᱚ ᱞᱮᱫ-ᱟ
ᱦᱮᱸ ᱢᱚᱢᱛᱟᱡ ᱞᱟᱹᱜᱤᱫ ᱮ ᱵᱮᱱᱟᱣ ᱞᱮᱫᱟ ᱢᱚᱢᱛᱟᱡ ᱞᱟᱹᱜᱤᱫ ᱚᱱᱟ ᱦᱳᱭ ᱦᱳᱭ ᱡᱟᱜᱮ ᱵᱟᱰᱟᱭ ᱢᱮᱱᱟᱜ-ᱟ ᱚᱱᱟ ᱠᱚᱦᱚᱸ ᱧᱮᱞ ᱫᱚ ᱟᱹᱣᱨᱤ ᱧᱮᱞ ᱦᱩᱭᱩᱜ-ᱟ ᱱᱤᱛᱚᱜ ᱦᱟᱹᱵᱤᱡ ᱛᱮ
ᱦᱳᱭ
ᱦᱳᱭ
ᱟᱫᱚ ᱧᱮᱞ ᱞᱮᱱᱠᱷᱟᱱ ᱠᱟᱹᱴᱤᱡ ᱵᱷᱟᱜᱤᱧᱚᱜ ᱮᱢ ᱵᱩᱡᱷᱟᱹᱣᱟ ᱵᱟᱝ ᱟᱹᱧ ᱯᱟᱲᱦᱟᱣ ᱵᱟᱲᱟ ᱞᱮᱫ ᱟᱹᱧ ᱚᱱᱟᱜᱮ ᱛᱮᱦᱮᱧ ᱧᱮᱞ ᱠᱮᱫ
ᱦᱳᱭ ᱟᱢᱟᱜ ᱥᱟᱛᱟᱢ ᱫᱚ ᱱᱟᱜᱟᱢ ᱠᱟᱱᱟ ᱥᱮ ᱪᱮᱫ ᱠᱟᱱᱟ
ᱦᱳᱭ ᱱᱟᱜᱟᱢ ᱜᱮ ᱠᱟᱹᱴᱤᱡ ᱢᱮᱱᱟᱜ ᱛᱤᱧᱟᱹ ᱥᱟᱛᱟᱢ ᱫᱚ ᱱᱟᱜᱟᱢ ᱜᱮ
ᱚ ᱤᱧ ᱦᱚᱸ ᱱᱟᱜᱟᱢ ᱜᱮ ᱚᱱᱟ ᱟᱹᱰᱤ ᱵᱮᱥᱤᱧ ᱵᱩᱡᱷᱟᱹᱣᱟ ᱱᱟᱜᱟᱢ ᱯᱟᱲᱦᱟᱜ ᱫᱚ ᱤᱧ ᱫᱚ
ᱦᱚ ᱟᱫᱚ ᱚᱱᱮ ᱯᱟᱹᱦᱤᱞ ᱠᱷᱚᱱᱟᱜ ᱠᱟᱛᱷᱟ ᱡᱩᱫᱤ ᱠᱟᱹᱴᱤᱡ ᱛᱞᱟᱧ ᱵᱟᱢ ᱵᱟᱲᱟᱭᱟ ᱛᱚᱵᱮ ᱱᱟᱜᱟᱢ ᱨᱮᱭᱟᱜ ᱵᱟᱢ ᱵᱩᱡᱷ ᱥᱮᱬᱟ ᱫᱟᱲᱮᱭᱟᱜ-ᱟ ᱩᱱᱟᱹᱜ ᱞᱚᱜᱚᱱ ᱫᱚ
ᱦᱳᱭ ᱦᱳᱭ ᱤᱫᱚ ᱠᱟᱹᱴᱤᱡ ᱠᱷᱚᱱᱟᱜ ᱜᱮ ᱯᱟᱲᱦᱟᱣ ᱦᱩᱭ ᱠᱟᱱᱟ ᱱᱟᱜᱟᱢ ᱫᱚ
ᱦᱳᱭ ᱟᱨ ᱱᱟᱜᱟᱢ ᱫᱚ ᱮ ᱱᱟᱦᱟᱜ ᱱᱟᱜᱟᱢ ᱫᱚ ᱚᱱᱠᱟ ᱫᱚ ᱵᱟᱹᱱᱩᱜ-ᱟ ᱥᱮᱫᱟᱭ ᱠᱚᱨᱮᱱᱟᱜ ᱱᱟᱜᱟᱢ ᱠᱚᱜᱮ ᱢᱮᱱᱟᱜ ᱠᱟᱜ-ᱟ
ᱦᱳᱭ ᱦᱳᱭ
ᱱᱟᱦᱟᱜ ᱡᱩᱜᱽ ᱨᱮ ᱡᱟᱦᱟᱸ ᱠᱚ ᱱᱟᱜᱟᱢ ᱪᱟᱹᱞᱩᱜ ᱠᱟᱱᱟ ᱚᱱᱟ ᱠᱚᱫᱚ ᱟᱹᱣᱨᱤ ᱠᱚ ᱚᱞ ᱥᱚᱫᱚᱨᱱᱟ ᱚᱱᱟ ᱫᱚ ᱦᱩᱭᱩᱜ-ᱟ ᱨᱩ ᱦᱚᱸᱵᱚᱱ ᱵᱚᱭᱚᱥ ᱞᱮᱱᱠᱷᱟᱱ ᱩᱱ ᱡᱚᱠᱷᱚᱱ ᱠᱚ ᱡᱟᱹᱱᱤᱡ ᱠᱚ ᱚᱞ ᱨᱟᱠᱟᱵ ᱤᱫᱤᱭᱟ ᱱᱟᱦᱟᱜ
ᱦᱳᱭ ᱩᱱᱫᱚ ᱱᱚᱣᱟ ᱦᱚᱸ ᱥᱮᱫᱟᱭᱚᱜ ᱫᱚ ᱦᱟᱸᱜ ᱩᱱ ᱚᱠᱛᱚ ᱫᱚ ᱱᱤᱛᱚᱜ ᱫᱚ ᱥᱮᱫᱟᱭ ᱜᱮ ᱦᱟᱸᱜ ᱠᱚ ᱞᱟᱹᱭᱟ
ᱟᱫᱚ ᱱᱤᱡᱮ ᱦᱟᱜ ᱚᱱᱟᱢ ᱧᱮᱞᱮᱫ ᱜᱮᱭᱟ ᱛᱟᱦᱮᱸᱱᱟ ᱱᱤᱡᱮ ᱚᱠᱟᱮ ᱞᱮᱠᱟ ᱟᱫᱚ ᱱᱤᱡᱮ ᱠᱚᱜᱮ ᱚᱞ ᱵᱟᱲᱟ ᱞᱮᱱᱠᱷᱟᱱ ᱦᱚᱸᱛᱚ ᱜᱟᱱᱚᱜ ᱜᱮᱭᱟ ᱢᱤᱫ ᱚᱠᱛᱚ
ᱦᱳᱭ ᱚᱞ ᱞᱮᱠᱷᱟᱱ ᱢᱟ ᱜᱟᱱᱚᱜ ᱜᱮᱭᱟ ᱠᱩᱥᱤᱭᱟᱜ ᱜᱮ ᱤᱧ ᱦᱚᱸ ᱚᱞ ᱠᱚ ᱢᱟᱱᱮ ᱡᱟᱦᱟᱱᱟᱜ ᱜᱤᱧ ᱚᱞᱟ ᱚᱱᱚᱞᱤᱭᱟᱹ ᱠᱚ
ᱦᱮᱸ ᱦᱮᱸ ᱠᱩᱥᱤ ᱵᱟᱲᱟ ᱟᱜ ᱜᱤᱭᱟᱹ ᱱᱩᱠᱩ
ᱦᱩᱸ
ᱦᱚ ᱠᱚᱞᱮᱡᱽ ᱤᱭᱟᱹ ᱫᱚ ᱚᱠᱟ ᱠᱚᱞᱮᱡᱽ ᱨᱮᱢ ᱚᱞᱚᱜ ᱵᱟᱲᱟᱜ ᱠᱟᱱᱟ ᱚᱞ ᱵᱟᱲᱟᱜ ᱠᱟᱱᱟ ᱛᱟᱦᱚᱞᱮ
ᱤᱧ ᱤᱧ ᱱᱚᱣᱟ ᱢᱩᱨᱥᱤᱫᱟᱵᱟᱫ ᱤᱭᱩᱱᱤᱵᱷᱟᱨᱥᱤᱴᱤ ᱨᱮᱜᱮ
ᱚ
ᱦᱩᱸ
ᱤᱧᱫᱚ ᱱᱚᱛᱮ ᱞᱟᱞᱜᱚᱲ ᱥᱮᱫ ᱨᱮᱱ ᱠᱚᱞᱮᱡᱽ ᱵᱟᱲᱟᱭ ᱦᱩᱭᱩᱜ ᱠᱟᱱᱟ ᱟᱫᱚ ᱞᱟᱞᱜᱚᱲ ᱨᱮᱦᱚᱸ ᱢᱤᱫᱴᱟᱝ ᱢᱮᱱᱟᱜ ᱟᱠᱟᱫ ᱨᱟᱡᱟ ᱚᱲᱟᱜ ᱢᱮᱱᱟᱜ-ᱟ ᱞᱟᱞᱜᱚᱲ ᱨᱮᱦᱚᱸ ᱠᱚ ᱞᱟᱹᱭᱟ ᱛᱚ ᱧᱮᱞ ᱵᱟᱲᱟ ᱦᱩᱭ ᱟᱠᱟᱱᱟ
ᱦᱮᱸ ᱦᱮᱸ ᱟᱨ ᱚᱸᱰᱮ ᱪᱮᱫ ᱠᱚ ᱢᱮᱱᱟᱜ-ᱟ ᱧᱮᱞ ᱡᱚᱝ
ᱧᱮᱞ ᱡᱚᱝ ᱫᱚ ᱚᱱᱠᱟ ᱥᱩᱫᱩ ᱚᱲᱟᱜ ᱠᱚ ᱟᱨᱠᱤ ᱵᱷᱤᱛᱤᱨ ᱨᱮᱫᱚ ᱱᱟᱦᱟᱜ ᱵᱟᱠᱚ ᱵᱚᱞᱚ ᱚᱪᱚᱣᱟᱜ-ᱟ ᱟᱨ ᱵᱷᱤᱛᱤᱨ ᱨᱮᱫᱚ ᱪᱮᱫ ᱠᱚ ᱢᱮᱱᱟᱜ ᱟᱠᱟᱫᱟ ᱚᱱᱟ ᱠᱚ ᱵᱟᱝ ᱧᱮᱞ ᱵᱟᱲᱟ ᱚᱪᱚᱧ ᱠᱟᱱᱟ
ᱦᱮᱸ ᱦᱮᱸ
ᱟᱨ ᱚᱲᱟᱜ ᱠᱚᱦᱚᱸᱚᱢ ᱧᱮᱞ ᱞᱮᱱᱠᱷᱟᱱ ᱵᱤᱥᱟᱞ ᱟᱹᱰᱤ ᱢᱟᱨᱟᱝ ᱢᱟᱨᱟᱝ ᱚᱲᱟᱜ-ᱟ ᱡᱟᱦᱟᱸ ᱚᱱᱟ ᱠᱟᱸᱛ ᱠᱟᱜ-ᱟ ᱠᱚ ᱥᱮ ᱠᱟᱸᱛ ᱦᱚᱸ ᱞᱟᱹᱭ ᱞᱮᱱᱠᱷᱟᱱ ᱟᱹᱰᱤ ᱢᱟᱨᱟᱝ ᱢᱟᱨᱟᱝ
ᱦᱩᱸ ᱥᱮᱫᱟᱭ ᱚᱲᱟᱜ ᱫᱚ ᱟᱹᱰᱤ ᱠᱮᱴᱮᱡ ᱛᱟᱦᱮᱸ ᱠᱟᱱᱟ ᱠᱮᱴᱮᱡ ᱦᱚᱸ ᱟᱨ ᱨᱚᱝ ᱠᱚ ᱦᱚᱸ ᱟᱹᱰᱤ ᱟᱭᱢᱟ ᱫᱤᱱ ᱴᱷᱤᱠᱟᱹᱜ ᱠᱟᱱ ᱛᱟᱦᱮᱸᱱᱟ ᱾
ᱟᱨ ᱩᱱ ᱡᱚᱠᱷᱚᱱ ᱫᱚ ᱪᱤᱠᱟᱹᱱᱟ ᱾ ᱦᱟᱥᱟ ᱛᱮᱜᱮ ᱱᱟᱜ ᱠᱚ ᱯᱞᱟᱥᱴᱟᱨ ᱥᱮ ᱤᱭᱟᱹ ᱵᱟᱲᱟ ᱜᱟᱛᱷᱟᱣ ᱤᱫᱤ ᱠᱟᱜᱼᱟ ᱠᱚ ᱦᱟᱥᱟᱛᱮ ᱚᱱᱠᱟ ᱾ ᱥᱤᱢᱮᱱᱴ ᱥᱮ ᱵᱟᱹᱞᱤ ᱨᱮᱱᱟᱜ ᱤᱭᱟᱹ ᱫᱚ ᱵᱟᱹᱱᱩᱜ ᱠᱟᱜ-ᱟ ᱚᱱᱠᱟ
ᱦᱩᱸ ᱡᱮᱢᱚᱱ ᱚᱱᱟ ᱛᱟᱡᱢᱚᱦᱚᱞ ᱛᱤᱱᱟᱹᱜ ᱢᱚᱸᱡᱽ ᱧᱮᱞᱚᱜ-ᱟ ᱛᱤᱱᱟᱹᱜ ᱜᱟᱱ ᱯᱚᱭᱥᱟ ᱞᱟᱜᱟᱣ ᱠᱟᱱᱟ ᱚᱱᱟᱨᱮ ᱛᱤᱱᱟᱹᱜ ᱵᱚᱱ ᱧᱮᱞᱚᱜ-ᱟ ᱚᱱᱟ ᱨᱮᱱᱟᱜ ᱨᱚᱝ ᱠᱚ ᱚᱱᱠᱟ ᱜᱮ ᱦᱮᱱᱟᱜ-ᱟ ᱱᱤᱛᱚᱜ ᱦᱚᱸ
ᱦᱩᱸ
ᱚᱱᱠᱟ ᱢᱩᱨᱥᱤᱫᱟᱵᱟᱫᱽ ᱨᱮᱦᱚᱸ ᱚᱱᱠᱟ ᱜᱮ ᱚᱱᱟ ᱦᱟᱡᱟᱨ ᱫᱩᱣᱟᱨᱤ ᱨᱮᱱᱟᱜ ᱨᱚᱝ ᱠᱚ ᱚᱱᱠᱟ ᱜᱮ ᱦᱮᱱᱟᱜᱼᱟ ᱾ ‍‍
ᱦ ᱟᱫᱚ ᱤᱧ ᱦᱚᱸᱱᱟᱜ ᱱᱚᱰᱮᱜᱮ ᱛᱟᱦᱮᱸ ᱵᱟᱲᱟ ᱦᱩᱭᱩᱜ ᱠᱟᱱᱟ ᱱᱚᱣᱟ ᱨᱟᱡᱟ ᱚᱲᱟᱜ ᱨᱮᱜᱮ ᱱᱚᱛᱮ ᱨᱮᱜᱮ ᱾
ᱵᱷᱟᱲᱟ ᱠᱚᱠᱚ ᱱᱮᱛᱟᱨ ᱫᱚᱠᱚ ᱮᱢ ᱵᱟᱲᱟᱭᱮᱫᱟ ᱚᱱᱠᱟ ᱵᱚᱛᱚᱨ ᱫᱚ ᱩᱱᱟᱹᱜ ᱵᱟᱹᱱᱩᱜ ᱠᱟᱜᱼᱟ ᱱᱟᱜ ᱾
ᱦᱸ ᱟᱪᱷᱟ ᱾ ᱟᱨ ᱚᱱᱟ ᱨᱟᱡᱟᱦᱟᱜ ᱚᱲᱟᱜ ᱨᱮ ᱵᱷᱩᱛ ᱫᱚᱠᱚ ᱛᱟᱦᱮᱱᱟ ᱥᱮ ᱵᱟᱠᱚ ᱛᱟᱦᱮᱱᱟ ᱟᱪᱪᱷᱟ ᱵᱷᱩᱛ ᱠᱚ?
ᱵᱷᱩᱛ ᱠᱚᱫᱚ ᱤᱧᱫᱚ ᱵᱟᱹᱧ ᱧᱟᱢ ᱵᱟᱲᱟ ᱠᱟᱜᱼᱟ ᱡᱩᱫᱤ ᱢᱮᱱᱟᱜ ᱠᱚ ᱠᱷᱟᱱ ᱱᱷᱟᱜ ᱫᱚ ᱵᱟᱝ ᱧᱮᱞ ᱵᱟᱲᱟ ᱦᱩᱭ ᱠᱟᱱᱟ ᱟᱫᱚ ᱟᱫᱚ ᱟᱹᱰᱤᱜᱟᱱ ᱯᱷᱮᱢᱮᱞᱤ ᱯᱚᱨᱤᱵᱟᱨ ᱠᱚᱠᱚ ᱛᱟᱦᱮᱱ ᱜᱮᱭᱟ ᱛᱚ ᱾ ᱵᱷᱟᱲᱟ ᱚᱲᱟᱜ ᱠᱚᱫᱚ ᱮᱢᱚᱱ ᱫᱚ ᱩᱱᱟᱹᱜ ᱫᱚ ᱵᱟᱠᱚ ᱩᱰᱩᱠ ᱵᱟᱲᱟ ᱠᱟᱱᱟ ᱱᱷᱟᱜ ᱾ ᱟᱫᱚ ᱩᱲᱩᱠᱚᱜ ᱨᱮᱦᱚᱸ ᱠᱚ ᱦᱩᱭ ᱫᱟᱲᱮᱭᱟᱜ ᱛᱟᱞᱟ ᱧᱤᱫᱟᱹ ᱟᱫᱚᱢ ᱧᱮᱞᱮᱫ ᱠᱚᱥᱠᱤ ᱚᱱᱟᱦᱚᱢ ᱡᱟᱹᱯᱤᱫ ᱛᱷᱤᱨ ᱠᱟᱜᱼᱟ ᱛᱚ ᱟᱫᱚ ᱵᱟᱢ ᱧᱟᱢᱮᱫ ᱠᱚᱣᱟ ᱩᱱᱠᱩ
ᱦᱮᱸ ᱟᱢᱫᱚ ᱵᱷᱩᱛ ᱠᱚᱫᱚᱢ ᱯᱟᱹᱛᱭᱟᱹᱣ ᱠᱚᱣᱟ ᱥᱮ ᱵᱟᱝ? ᱵᱷᱩᱛ ᱫᱚ ᱦᱮᱱᱟᱜ ᱠᱚᱣᱟ ᱥᱮ ᱵᱟᱝ?
ᱦᱮᱸ ᱦᱮᱸ ᱯᱟᱹᱛᱭᱟᱹᱣ ᱫᱚᱧ ᱯᱟᱹᱛᱭᱟᱹᱣ ᱜᱮᱭᱟ ᱟᱫᱚ ᱱᱤᱡᱮᱨᱟᱜ ᱢᱮᱫ ᱛᱮ ᱡᱩᱫᱤ ᱵᱟᱢ ᱧᱮᱞᱮᱭᱟ ᱟᱫᱚ ᱟᱫᱚ ᱪᱤᱠᱟᱹᱛᱮᱢ ᱚᱱᱟᱢ ᱧᱮᱞᱮᱭᱟ ᱡᱮ ᱵᱟᱝᱟ ᱱᱚᱸᱰᱮ ᱫᱚ ᱵᱷᱩᱛ ᱢᱮᱱᱟᱜ ᱠᱚᱣᱟ ᱱᱚᱣᱟ ᱨᱟᱡᱽ ᱚᱲᱟᱜ ᱨᱮᱫᱚ ᱾ ᱟᱫᱚ ᱢᱮᱱᱟᱜ ᱛᱚ ᱢᱮᱱᱟᱜ ᱠᱚᱣᱟ ᱵᱟᱝᱟ ᱫᱚ ᱵᱟᱹᱧ ᱞᱟᱹᱭᱟ᱾ ᱢᱮᱱᱟᱜ ᱫᱚ ᱢᱮᱱᱟᱜ ᱠᱚᱣᱟ᱾ ᱟᱫᱚ ᱚᱱᱮ ᱚᱱᱠᱟ ᱢᱤᱫ ᱴᱟᱝ ᱤᱭᱟᱹ ᱧᱚᱜ ᱵᱩᱡᱷᱟᱹᱜᱼᱟ ᱢᱟᱱᱮ ᱧᱩᱛᱩᱢ ᱧᱚᱜ ᱵᱩᱡᱷᱟᱹᱣ ᱞᱮᱱᱠᱷᱟᱱ ᱩᱱ ᱡᱚᱠᱷᱚᱠ ᱫᱚ ᱵᱟᱲᱟᱭ ᱧᱟᱢᱚᱜᱼᱟ ᱡᱮ ᱵᱟᱝᱟ ᱛᱮᱦᱮᱧ ᱫᱚ ᱚᱱᱠᱟ ᱡᱟᱦᱟᱸ ᱞᱮᱠᱟ ᱛᱮᱜᱮ ᱛᱟᱲᱟᱢ ᱤᱫᱤᱭᱮᱜ ᱞᱮᱠᱟ ᱜᱮᱵᱚ ᱟᱵᱚ ᱵᱟᱲᱟᱭ ᱧᱟᱢᱚᱜᱼᱟ ᱾
ᱦᱮ ᱦᱮ ᱮᱠᱫᱚᱢ ᱾
ᱵᱷᱩᱛ ᱠᱚᱫᱚ ᱟᱭᱢᱟ ᱜᱮ ᱢᱮᱱᱟᱜ ᱠᱚᱣᱟ ᱟᱫᱚ ᱨᱟᱡᱟ ᱚᱲᱟᱜ ᱠᱟᱱᱟ ᱠᱤ ᱵᱷᱩᱛ ᱵᱟᱠᱚ ᱛᱟᱦᱮᱱ ᱠᱷᱟᱱ ᱵᱟᱝ ᱜᱟᱱᱚᱜᱼᱟ?
ᱢᱮᱸᱻ ᱾ ᱛᱟᱦᱮᱸ ᱫᱚᱠᱚ ᱛᱟᱦᱮᱱ ᱜᱮᱭᱟ ᱜᱚᱴᱟ ᱜᱮ ᱵᱷᱩᱛ ᱠᱚᱫᱚ ᱦᱮᱱᱟᱜ ᱠᱚᱜᱮᱭᱟ ᱾
ᱴᱷᱮᱸᱻᱲᱚᱝᱹᱹᱹᱹᱹᱦᱮᱞᱳ ᱾
ᱪᱷᱮᱻᱨᱨᱹᱹᱹᱹᱹ
ᱟᱨ ᱱᱚᱰᱮᱱ ᱦᱚᱲ ᱠᱚ ᱱᱚᱰᱮᱱᱠᱚ ᱦᱚᱲ ᱠᱚ ᱤᱧ ᱫᱚ ᱚᱱᱮ ᱨᱟᱡᱟ ᱨᱮᱭᱟᱜ ᱤᱧ ᱧᱩᱛᱩᱢ ᱫᱚ ᱠᱟᱹᱴᱤᱡ ᱢᱤᱫ ᱧᱚᱜ ᱜᱮᱭᱟ ᱛᱚ ᱟᱫᱚ ᱡᱟᱹᱥᱛᱤ ᱫᱚ ᱡᱟᱹᱡᱩᱜ ᱛᱩᱝ ᱛᱮᱫᱚ ᱵᱟᱠᱚ ᱦᱳᱭ ᱧᱟᱢ ᱠᱟᱫᱟᱼ ᱫᱟ ᱾
ᱦᱚᱸ-ᱦᱚᱸ, ᱟᱵᱚ ᱡᱟᱦᱟᱸᱜ ᱚᱪᱚ ᱾ ᱪᱮᱫ ᱠᱚ ᱡᱤᱱᱤᱥ ᱦᱮᱱᱟᱜ ᱛᱟᱭᱟ ᱚᱸᱰᱮ?
ᱢᱟᱡᱷᱟᱜ ᱞᱟᱹᱭ, ᱵᱟᱠᱚ ᱞᱟᱹᱭ ᱵᱟᱲᱟᱭᱟ ᱟᱹᱰᱤ ᱠᱤᱪᱷᱩ ᱜᱮ ᱢᱮᱱᱟᱜ ᱠᱟᱜᱼᱟ ᱧᱮᱞ ᱢᱟ ᱵᱟᱹᱧ ᱧᱮᱞ ᱮᱦ-ᱮ ᱚᱱᱠᱟ ᱱᱟᱜ ᱮ-ᱭᱟ, ᱚᱸᱜ ᱚᱱᱠᱟ ᱫᱚ ᱪᱷᱩᱨᱤ ᱠᱚ ᱦᱟᱸᱜ ᱤᱭᱟᱹ ᱠᱚ ᱵᱚᱞᱞᱟᱢ ᱠᱚ ᱪᱮᱫ ᱠᱚᱪᱚ ᱟᱹᱰᱤᱜᱟᱱ ᱢᱮᱱᱟᱜ ᱠᱟᱜ-ᱟ ᱟᱨ ᱠᱷᱟᱡᱽᱱᱟ, ᱠᱷᱟᱡᱽᱱᱟ ᱠᱚᱦᱚᱸ ᱢᱮᱱᱟᱜ ᱫᱚ ᱢᱮᱱᱟᱜ ᱠᱟᱜ-ᱟ ᱟᱨ ᱛᱤᱨᱮ ᱢᱮᱱᱟᱜ ᱠᱟᱜ-ᱟ ᱚᱱᱟ ᱫᱚ ᱵᱟᱠᱚ ᱫᱮᱠᱷᱟᱣ ᱵᱟᱲᱟ ᱠᱟᱜᱼᱟ?
ᱠᱷᱤᱲᱤᱝ-ᱚᱻ ᱾ ᱦᱚᱲᱟᱝ ᱦᱚᱲ, ᱟᱪᱪᱷᱟ ᱾
ᱪᱷᱟ-ᱟᱫᱚ ᱱᱮᱛᱟᱨ ᱫᱚ ᱪᱷᱮ ᱱᱟᱜ ᱫᱚᱢᱮ ᱢᱟᱨᱮ ᱪᱟᱵᱟ ᱟᱠᱟᱱᱟ ᱱᱟᱜ ᱟᱫᱚ ᱾
ᱦᱮᱸ ᱦᱮᱸ ᱱᱮᱛᱟᱨ ᱫᱚ ᱚᱱᱟ ᱠᱚᱫᱚ ᱥᱮᱫᱟᱭ ᱨᱮᱱᱟᱜ ᱡᱤᱱᱤᱥ ᱛᱚ ᱢᱟᱨᱤᱡ ᱜᱮᱭᱟ ᱱᱮᱛᱟᱨ ᱩᱱᱟᱹᱜ ᱫᱤᱱ ᱫᱚ ᱵᱟᱝ ᱛᱟᱦᱮᱱᱟ ᱛᱚ ᱚᱱᱟ ᱫᱚ ᱱᱟᱯᱟᱭ ᱛᱮᱫᱚ᱾
ᱦᱩᱸ
ᱟᱨ ᱠᱤᱱᱛᱩ ᱢᱩᱨᱥᱤᱫᱟᱵᱟᱫᱽ ᱨᱮᱱᱟᱜ ᱚᱱᱟ ᱫᱚ ᱱᱟᱯᱟᱭ ᱜᱮ ᱦᱮᱱᱟᱜ ᱟᱠᱟᱫᱟ ᱚᱸᱰᱮᱱᱟᱜ ᱫᱚ ᱡᱚᱛᱚ ᱡᱤᱱᱤᱥ ᱜᱮ᱾ ᱪᱷᱤ-ᱨ -ᱨ, ᱟᱹᱰᱤ ᱵᱮᱥ᱾
ᱟᱫᱚᱠᱚ ᱡᱚᱛᱚᱱ ᱵᱟᱲᱟᱭᱟ ᱟᱫᱚ ᱱᱚᱰᱮ ᱫᱚ ᱩᱱᱟᱹᱜ ᱫᱚ ᱵᱟᱠᱚᱼᱼ